ᱨᱚᱲ ᱟᱸᱡᱚᱢ
ᱡᱚᱦᱟᱨ ᱜᱮ ᱟᱸᱡᱚᱢᱚᱜ ᱠᱟᱱ ᱜᱮᱭᱟ ᱾
ᱟᱪᱪᱷᱟ ᱵᱟᱦᱮᱨ ᱠᱷᱚᱱ ᱡᱟᱦᱟᱸᱱᱟᱜ ᱵᱟᱝ ᱥᱟᱰᱮ ᱠᱟᱱᱟ ᱛᱚ?
ᱵᱟᱝ ᱚᱱᱠᱟ ᱪᱮᱫ ᱦᱚᱸ ᱵᱟᱝ ᱟᱸᱡᱚᱢᱚᱜ ᱠᱟᱱᱟ ᱾ ᱤᱧᱟᱹᱜ ᱡᱟᱦᱟᱱᱟᱜ ᱟᱸᱡᱚᱢᱚᱜ ᱠᱟᱱᱟ ᱥᱮ ᱪᱮᱫ?
ᱵᱟᱝ ᱜᱮ ᱯᱩᱨᱟᱹ ᱴᱷᱤᱠ ᱴᱷᱟᱠ ᱜᱮ ᱟᱸᱡᱚᱢᱚᱜ ᱠᱟᱱᱟ ᱾ ᱛᱟᱨᱯᱚᱨᱮ ᱪᱮᱫ ᱤᱫᱤ ᱠᱟᱛᱮᱜ ᱞᱟᱝ ᱜᱟᱞᱢᱟᱨᱟᱣᱟ ᱟᱢᱟ ᱡᱟᱦᱟᱸᱱᱟᱜ ᱩᱭᱦᱟᱹᱨ ᱢᱮᱱᱟᱜᱼᱟ?
ᱚᱱᱠᱟ ᱡᱟᱦᱟᱱᱟᱜ ᱢᱟᱭᱤᱰ ᱨᱮ ᱵᱟᱝ ᱦᱤᱡᱩᱜ ᱠᱟᱱᱟ ᱞᱟᱹᱭᱟᱢ ᱟᱢ ᱾
ᱟᱪᱪᱷᱟ ᱮᱻ ᱠᱤᱪᱷᱩ ᱢᱤᱫᱴᱮᱱ ᱤᱧ ᱩᱭᱦᱟᱹᱨ ᱟᱠᱟᱫᱟᱹᱧ ᱩᱭᱦᱟᱹᱨ ᱛᱮᱧ ᱧᱟᱢ ᱠᱮᱫᱟ ᱟᱛᱩ ᱠᱚᱨᱮ ᱦᱟᱜ ᱥᱮᱛᱟ ᱠᱚ ᱛᱟᱦᱮᱱ ᱜᱮᱭᱟ ᱦᱮᱸ ᱥᱮ ᱾ ᱱᱩᱠᱩ ᱥᱮᱛᱟ ᱱᱤᱛᱳᱜ ᱚᱠᱛᱮ ᱠᱚ ᱠᱚᱢ ᱤᱫᱤᱜ ᱠᱟᱱᱟ ᱦᱮᱸᱥᱮ ᱾ ᱛᱟᱨᱯᱚᱨᱮ ᱱᱩᱠᱩ ᱥᱮᱛᱟ ᱛᱟᱦᱮᱸ ᱠᱷᱟᱹᱛᱤᱨ ᱛᱮ ᱟᱵᱚ ᱪᱮᱫ ᱞᱮᱠᱱᱟᱜ ᱨᱩᱠᱷᱤᱭᱟᱹ ᱠᱚᱵᱚᱱ ᱧᱟᱢ ᱛᱟᱦᱮᱸᱫ ᱢᱤᱫ ᱵᱟᱨᱮᱢ ᱞᱟᱹᱭ ᱫᱟᱲᱮᱭᱟᱜᱼᱟ? ᱡᱟᱦᱱᱟᱜ ᱩᱭᱦᱟᱹᱨ ᱠᱚ ᱢᱮᱱᱟᱜ ᱛᱟᱠᱚᱱᱟ
ᱦᱳᱭ ᱡᱩᱫᱤ ᱩᱱᱠᱩ ᱥᱮᱛᱟ ᱫᱚᱦᱚ ᱠᱟᱛᱮᱫ ᱟᱵᱚ ᱪᱮᱫ ᱠᱚ ᱢᱟᱱᱮ ᱩᱱᱠᱩ ᱴᱷᱮᱱ ᱠᱷᱚᱱ ᱵᱟᱧᱪᱟᱣ ᱵᱚᱱ ᱧᱟᱢ ᱫᱟ ᱾ ᱫᱱᱟ ᱥᱮ
ᱦᱮᱸ ᱢᱟᱱᱮ ᱡᱮᱞᱮᱠᱟ ᱵᱟᱦᱮᱨ ᱠᱷᱚᱱ ᱡᱟᱦᱟᱱ ᱪᱮᱞᱤ ᱦᱤᱡᱩᱜᱼᱟ ᱟᱵᱚ ᱟᱹᱭᱠᱟᱹᱣ ᱫᱟᱲᱮᱜ ᱟᱵᱚᱱ ᱱᱚᱜᱼ ᱱᱚᱝᱠᱟ ᱪᱤᱞᱤ ᱪᱤᱞᱤ ᱡᱤᱱᱤᱥ ᱠᱚ ᱴᱷᱮᱱ ᱠᱷᱚᱱ
ᱩᱸ ᱤᱧ ᱡᱮᱢᱚᱱ ᱮᱛᱚᱦᱚᱵ ᱨᱤᱧ ᱞᱟᱹᱭᱟ ᱛᱚ ᱮᱛᱚᱦᱚᱵ ᱨᱮ ᱡᱮᱢᱚᱱ ᱥᱮᱫᱟᱭ ᱟᱹᱰᱤ ᱠᱟᱡᱟᱠ ᱜᱮ ᱠᱩᱢᱲᱩ ᱠᱚ ᱦᱩᱭᱩᱜ ᱠᱟᱱ ᱛᱟᱦᱮᱱᱟ ᱟᱨ ᱱᱤᱛᱚᱜ ᱢᱟ ᱦᱟᱸᱜ ᱚᱱᱠᱟ ᱵᱟᱝ ᱧᱮᱞ ᱠᱟᱱᱟ ᱡᱟᱦᱟᱱᱟᱜ ᱢᱮᱱᱠᱷᱟᱱ ᱚᱱᱠᱟ ᱟᱸᱡᱚᱢᱚᱜ ᱛᱟᱦᱮᱱᱟ ᱛᱚ ᱡᱮᱢᱚᱱ ᱠᱩᱢᱵᱲᱩ ᱠᱚᱠᱚ ᱦᱤᱡᱩᱜ ᱛᱟᱦᱮᱱᱟ ᱛᱚ ᱥᱮᱛᱟ ᱫᱚ ᱢᱤᱫᱴᱮᱱ ᱚᱱᱠᱟᱱ ᱡᱤᱱᱤᱥ ᱠᱟᱱᱟ ᱠᱚ ᱡᱮ ᱱᱟᱥᱮᱱᱟᱜ ᱛᱤᱜᱤ ᱠᱚ ᱟᱸᱡᱚᱢ ᱧᱟᱢ ᱛᱟᱦᱮᱱᱟ ᱡᱟᱦᱟᱱᱟᱜ ᱡᱤᱱᱤᱥ ᱜᱤ ᱛᱚ ᱩᱱᱠᱩ ᱱᱟᱦᱟᱜ ᱠᱚ ᱵᱷᱩᱜ ᱛᱟᱦᱮᱱᱟ ᱟᱨ ᱩᱱᱠᱩ ᱡᱩᱫᱤ ᱠᱚ ᱵᱷᱩᱜ ᱞᱮᱠᱷᱟᱱ ᱜᱮ ᱱᱟᱦᱟᱸᱟᱜ ᱟᱵᱚ ᱵᱚᱱ ᱮᱵᱷᱮᱱᱚᱜᱼᱟ ᱛᱚᱵᱚᱱ ᱵᱩᱡᱷᱟᱹᱣᱟ ᱠᱤ ᱡᱟᱦᱟᱱᱤᱡ ᱮ ᱧᱮᱞ ᱧᱟᱢ ᱟᱠᱟᱫᱮᱭᱟ ᱥᱮ ᱡᱟᱦᱟᱱᱤᱡ ᱮ ᱦᱤᱡᱩᱜ ᱠᱟᱱᱟ ᱵᱟᱝᱢᱟ ᱚᱱᱟᱛᱮ ᱥᱮᱛᱟᱭ ᱵᱷᱩᱜᱼᱟ ᱛᱚ ᱚᱱᱟ ᱛᱮ ᱦᱚ ᱢᱤᱫᱴᱮᱱ ᱦᱩᱭ ᱮᱱᱟ ᱟᱨ ᱡᱮᱢᱚᱱ ᱟᱦᱞᱮᱧ ᱠᱤ ᱟᱨᱦᱚᱸ ᱟᱭᱢᱟ ᱚᱱᱠᱟ ᱢᱮᱱᱟᱜᱼᱟ ᱡᱮᱢᱚᱱ ᱯᱩᱥᱤ ᱠᱚᱠᱚ ᱧᱮᱞ ᱠᱚᱣᱟ ᱛᱚ ᱨᱮᱦᱚᱸ ᱠᱚ ᱵᱷᱩᱜ ᱜᱮᱭᱟ ᱟᱨ ᱟ ᱡᱟᱦᱟᱱᱤᱧ ᱞᱟᱹᱭᱟ ᱜᱤ ᱧᱤᱫᱟᱹ ᱧᱤᱫᱟᱹ ᱫᱟᱲᱟᱱ ᱠᱚ ᱡᱟᱦᱟᱸ ᱠᱚ ᱞᱟᱹᱭᱟ ᱠᱤ ᱢᱟᱱᱮ ᱰᱟᱹᱱ ᱵᱷᱩᱛ ᱠᱚ ᱥᱚᱭᱛᱟᱱ ᱠᱚ ᱟᱭᱢᱟ ᱞᱮᱠᱟ ᱚᱱᱠᱟ ᱥᱮᱛᱟ ᱢᱮᱱᱟᱜ ᱠᱚᱣᱟ ᱡᱮᱠᱚ ᱧᱮᱞ ᱧᱟᱢ ᱛᱟᱦᱮᱱᱟ ᱠᱤ ᱠᱷᱟᱹᱞᱤ ᱥᱮᱛᱟ ᱥᱩᱢᱩᱝ ᱫᱚ ᱵᱟᱝᱟ ᱟᱨᱦᱚᱸ ᱚᱝᱠᱟ ᱜᱟᱹᱭ ᱰᱟᱝᱨᱤ ᱠᱚᱦᱚᱸ ᱡᱮᱢᱚᱱ ᱜᱚᱲᱟ ᱨᱮᱠᱚ ᱛᱟᱦᱮᱱᱟ ᱛᱚ ᱩᱱᱠᱩ ᱦᱚᱸ ᱡᱟᱦᱟᱱᱟᱜ ᱚᱱᱠᱟ ᱱᱮᱜᱮᱴᱤᱵᱷ ᱤᱭᱟᱹ ᱡᱤᱱᱤᱥ ᱠᱚ ᱧᱮᱞᱟ ᱛᱚ ᱠᱚ ᱵᱩᱜᱚᱜ ᱛᱚ ᱩᱱᱠᱩ ᱦᱚᱸᱠᱚ ᱞᱟᱲᱟᱜ ᱛᱟᱦᱮᱱᱟ ᱢᱟᱛᱞᱚᱵ ᱪᱤᱫ ᱤᱧ ᱞᱟᱹᱭᱟ ᱡᱷᱟᱴᱯᱟᱴᱟᱜ ᱛᱟᱦᱮᱱᱟᱠᱚ
ᱟᱪᱪᱷᱟ ᱴᱷᱤᱠ ᱟᱹᱰᱤ ᱡᱚᱛᱷᱟᱛ ᱠᱟᱛᱷᱟ ᱠᱚᱜᱮᱢ ᱞᱟᱹᱭ ᱠᱟᱫᱟ ᱟᱭᱢᱟ ᱟᱭᱢᱟ ᱥᱟᱨᱦᱟᱣ ᱛᱟᱨᱯᱚᱨᱮ ᱦᱟᱸᱜ ᱱᱚᱰᱮ ᱠᱤᱪᱷᱩ ᱠᱚᱫᱚ ᱟᱢᱮᱢ ᱞᱟᱹᱭ ᱠᱮᱫᱟ ᱦᱟᱸ ᱢᱤᱫ ᱵᱟᱨᱭᱟ ᱡᱟᱦᱟᱸ ᱫᱚ ᱟᱹᱰᱤ ᱮ ᱟᱹᱰᱤ ᱞᱟᱹᱠᱛᱤ ᱞᱮᱠᱟᱛᱤᱧ ᱢᱚᱱᱮᱭᱟ ᱡᱮᱞᱮᱠᱟ ᱞᱮᱠᱟ ᱦᱟᱸᱜ ᱱᱚᱰᱮ ᱵᱤᱧ ᱚᱠ ᱮᱸ ᱵᱤᱧᱤᱧ ᱧᱮᱞ ᱟᱠᱟᱫ ᱠᱚᱣᱟ ᱠᱤᱪᱷᱩ ᱠᱤᱪᱷᱩ ᱟᱛᱳ ᱠᱚᱨᱮ ᱵᱤᱧ ᱠᱚᱠᱚ ᱦᱤᱡᱩᱜ ᱜᱮᱭᱟ ᱟᱞᱮ ᱟᱹᱛᱩ ᱨᱮᱭᱟᱜ ᱠᱟᱛᱷᱟ ᱜᱤᱧ ᱞᱟᱹᱭᱮᱫᱼᱟ ᱟᱫᱚ ᱱᱩᱠᱩ ᱥᱮᱛᱟ ᱠᱚ ᱛᱟᱦᱮᱸ ᱠᱟᱱᱟ ᱟᱞᱮ ᱚᱲᱟᱜ ᱨᱮ ᱢᱤᱫᱴᱮᱱ ᱥᱮᱛᱟᱭ ᱛᱟᱦᱮᱸ ᱠᱟᱱᱟ ᱛᱚ ᱵᱤᱧ ᱠᱚ ᱦᱤᱡᱩᱜ ᱨᱮᱦᱚᱸ ᱩᱱᱤ ᱥᱮᱛᱟ ᱫᱚ ᱵᱷᱩᱜ ᱛᱟᱦᱮᱱᱟ ᱦᱮᱸᱥᱮ ᱡᱟᱦᱟᱸᱛᱮ ᱟᱞᱮ ᱦᱮᱸᱼ ᱮᱵᱷᱮᱱᱚᱜ ᱛᱟᱦᱮᱸᱞᱮ ᱟᱨ ᱟᱞᱮ ᱞᱮ ᱵᱩᱡᱷᱟᱹᱣ ᱫᱟᱲᱮᱭᱟᱜ ᱛᱟᱦᱮᱸᱫ ᱡᱮ ᱱᱩᱭ ᱪᱮᱫᱟᱜ ᱵᱷᱩᱜᱼᱟ ᱮᱫᱟᱭ ᱛᱟᱯᱚᱨᱮ ᱪᱟᱞᱟᱣ ᱦᱩᱭ ᱞᱮᱱᱠᱷᱟᱱ ᱜᱮ ᱱᱚᱝᱠᱟ ᱟᱹᱰᱤᱵᱟᱨ ᱢᱤᱫ ᱴᱮᱱ ᱟᱞᱮᱨᱮᱱ ᱥᱮᱛᱟ ᱚᱱᱠᱟ ᱵᱤᱧ ᱴᱷᱮᱱ ᱠᱷᱚᱱ ᱵᱟᱧᱪᱟᱣ ᱠᱟᱜ ᱞᱮᱼᱭᱟᱭ ᱛᱟᱨᱯᱚᱨᱮ ᱱᱚᱜ ᱱᱚᱣᱟ ᱤᱧ ᱫᱚ ᱟᱹᱰᱤ ᱞᱟᱹᱠᱛᱤᱭᱟᱱᱟᱜ ᱞᱮᱠᱟᱧ ᱢᱚᱱᱮ ᱠᱮᱫᱟ ᱠᱟᱨᱚᱱ ᱱᱚᱰᱮ ᱫᱚ, ᱪᱮᱫ ᱡᱤᱱᱤᱥ ᱛᱮᱦᱚᱸ ᱟᱢ ᱵᱤᱧ ᱢᱤᱫᱴᱮᱱ ᱡᱩᱫᱤ ᱦᱤᱡᱩᱜᱼᱟᱭ ᱟᱢ ᱵᱟᱢ ᱵᱩᱡᱷᱟᱹᱣ ᱫᱟᱲᱮᱭᱟᱭᱟ ᱡᱮ ᱢᱤᱫᱴᱮᱱ ᱵᱤᱧ ᱮ ᱦᱮᱡ ᱟᱠᱟᱱᱟ ᱢᱮᱱ ᱠᱷᱟᱱ ᱟᱞᱮᱨᱮᱱ ᱩᱱᱤ ᱥᱮᱛᱟᱜ ᱛᱟᱫᱚ ᱯᱩᱨᱟᱹᱭ ᱮᱸᱼ ᱵᱩᱡᱮᱫ, ᱵᱩᱡᱮᱫ ᱛᱟᱦᱮᱸᱼ ᱛᱟᱨ ᱯᱚᱨᱮ ᱠᱤᱪᱷᱩ ᱮᱸ ᱵᱤᱨ ᱮᱞᱟᱣᱼᱟ ᱠᱚ ᱦᱤᱡᱩᱜ ᱛᱟᱦᱮᱸᱜ ᱦᱮᱸ ᱥᱮ ᱟᱨ ᱱᱩ ᱩᱱ ᱚᱠᱛᱚ ᱦᱚᱸ ᱠᱚ ᱵᱷᱳᱜᱽ ᱛᱟᱦᱮᱸᱫ ᱱᱚᱣᱟ ᱦᱟᱹᱛᱤ ᱦᱮᱡ ᱦᱮᱡ ᱚᱠᱛᱚ, ᱱᱚᱝᱠᱟᱱ ᱟᱹᱰᱤ ᱟᱭᱢᱟ ᱜᱟᱱ ᱠᱷᱚᱱ ᱢᱮᱱᱟᱜᱼᱟ ᱟᱨ ᱵᱟᱹᱲᱤᱡ ᱫᱤᱠ ᱦᱚᱸ ᱢᱮᱱᱟᱜᱼᱟ ᱡᱮᱼᱞᱮᱠ ᱛᱮ ᱢᱤᱫ ᱵᱟᱨᱭᱟ ᱡᱟᱦᱟᱱᱟᱜ ᱩᱭᱦᱟᱹᱨ ᱢᱮᱱᱟᱜ ᱛᱟᱢᱟ ᱥᱮ ᱤᱧᱜᱤᱧ ᱞᱟᱹᱭᱟ
ᱦᱳᱭ ᱞᱟᱹᱭ ᱢᱮ
ᱮ ᱵᱟᱹᱲᱤᱡ ᱫᱤᱠ ᱫᱚ ᱤᱧ ᱫᱚᱧ ᱢᱚᱱᱮᱭᱟ ᱮᱸ ᱠᱤᱪᱷᱩ ᱠᱤᱪᱷᱩ ᱥᱮᱛᱟ ᱫᱚ ᱮᱸᱦ ᱦᱚᱲ ᱠᱤᱪᱷᱩ, ᱠᱤᱪᱷᱩ ᱦᱚᱲ ᱥᱮᱛᱟ ᱱᱟᱦᱟᱜ ᱵᱟᱝ ᱠᱚ ᱠᱩᱥᱤᱭᱟᱠᱚᱣᱟ ᱛᱚ ᱩᱱᱠᱩ ᱡᱟᱦᱟᱸ ᱨᱮᱜᱮ ᱧᱟᱢᱮᱭᱟᱭ ᱪᱟᱯᱟᱛᱮᱭᱟᱭ ᱛᱟᱨ ᱯᱚᱨᱮ ᱠᱟᱫᱟᱞᱮᱟᱭ ᱛᱟᱨᱯᱚᱨᱮ ᱱᱚᱣᱟ ᱠᱷᱮᱛᱨᱚ ᱨᱮ ᱟᱡᱟᱜ ᱥᱮᱛᱟᱜ ᱡᱟᱦᱟᱸ ᱦᱮᱸ ᱦᱮᱸ ᱩᱹ ᱪᱮᱫ ᱠᱚ ᱞᱟᱹᱭᱟ ᱤᱝᱞᱤᱥ ᱚᱣᱟᱨᱰ ᱤᱭᱩᱥ ᱦᱩᱭᱩᱜ ᱠᱟᱱ ᱛᱤᱧᱟᱹ ᱢᱟᱭᱤᱱᱰ ᱠᱮᱱ ᱥᱮ ᱵᱨᱮᱱ ᱡᱟᱦᱟᱱᱟᱜ ᱜᱮ ᱱᱚᱣᱟ ᱨᱮ ᱟᱹᱰᱤ ᱜᱟᱱ ᱚᱨᱥᱚᱝ ᱯᱟᱲᱟᱜᱼᱟ ᱟᱨ ᱩᱱᱤ ᱥᱮᱛᱟᱜ ᱫᱚ ᱦᱟᱜ ᱵᱟᱹᱭ ᱵᱟᱹᱭᱛᱮ ᱟᱫᱚ ᱠᱷᱮᱯᱟᱜᱟᱭ ᱟᱨ ᱩᱱᱤ ᱠᱷᱮᱯᱟ ᱞᱮᱱᱠᱷᱟᱱᱮ ᱟᱫᱚ ᱦᱚᱲ ᱠᱚᱭ ᱜᱮᱨ ᱠᱚᱣᱟ ᱦᱟᱱᱟᱜ ᱟᱨ ᱵᱟᱰᱟᱭ ᱜᱮᱭᱟᱵᱚᱱ ᱥᱮᱛᱟᱜ ᱴᱷᱮᱱ ᱠᱷᱚᱱ ᱢᱤᱫ ᱴᱮᱱ ᱨᱮᱵᱤᱥ ᱵᱷᱟᱭᱨᱟᱥ ᱢᱮᱱᱟᱜ ᱠᱚᱣᱟ, ᱨᱮᱵᱤᱥ ᱦᱮᱸᱥᱮ ᱱᱚᱣᱟᱛᱮ ᱢᱤᱫ ᱴᱮᱱ ᱦᱚᱲ ᱡᱩᱫᱤ ᱠᱚ ᱜᱮᱨᱮᱭᱟ ᱩᱱᱤ ᱡᱩᱫᱤ ᱴᱷᱤᱠ ᱚᱠᱛᱚ ᱨᱮ ᱨᱟᱱ ᱵᱟᱭ ᱦᱩᱭᱩᱜᱼᱟ ᱛᱟᱦᱚᱞᱮ ᱩᱱᱤ ᱫᱚᱜ ᱵᱟᱧᱪᱟᱣ ᱨᱮᱭᱟᱜ ᱠᱳᱱᱚ ᱤᱭᱟᱹ ᱜᱮ ᱵᱟᱝ ᱛᱟᱦᱮᱱᱟ ᱚᱱᱟ ᱵᱷᱟᱭᱨᱟᱥ ᱠᱷᱚᱱ ᱦᱚᱸᱜ ᱱᱚᱝᱠᱟᱱᱟᱜ ᱟᱨ ᱵᱟᱹᱲᱤᱡ ᱤᱭᱟᱹ ᱠᱚ ᱫᱚ ᱦᱮᱸᱥᱮ
ᱡᱟᱦᱟᱸᱢ ᱞᱟᱹᱭ ᱠᱮᱫᱮᱜᱼᱟ ᱠᱤ ᱵᱤᱧ ᱵᱟᱵᱚᱫ ᱛᱮ ᱛᱚ ᱦᱳᱭ ᱚᱱᱟ ᱦᱚᱸ ᱚᱱᱠᱟ ᱟᱭᱢᱟ ᱵᱟᱨ ᱦᱩᱭ ᱵᱟᱲᱟ ᱠᱟᱱᱟ ᱟᱞᱮ ᱚᱲᱟᱜ ᱨᱮ ᱦᱚᱸ ᱢᱮᱱᱠᱷᱟᱱ ᱟᱞᱮ ᱨᱮᱱ ᱢᱤᱫᱴᱮᱱ ᱟᱹᱰᱤ ᱢᱚᱸᱡᱽ ᱥᱮᱛᱟᱭ ᱛᱟᱦᱮᱸ ᱞᱮᱱᱟ ᱦᱳᱭ ᱥᱮ ᱢᱟᱱᱮ ᱚᱝᱠᱩ ᱞᱟᱺᱴᱩ ᱡᱟᱹᱛ ᱵᱟᱞᱟ ᱥᱮᱛᱟ᱾
ᱟᱪᱪᱷᱟ
ᱟᱫᱚ ᱪᱮᱫ ᱞᱮᱠᱟ ᱟᱢᱮᱢ ᱞᱟᱹᱭ ᱠᱮᱫᱼᱟ ᱠᱤ ᱩᱱᱠᱩ ᱢᱤᱫ ᱴᱮᱱ ᱡᱟᱦᱟᱸᱭ ᱠᱚ ᱞᱟᱜᱟ ᱠᱚᱣᱟ ᱥᱮ ᱠᱚ ᱫᱟᱞ ᱠᱚᱣᱟ ᱥᱮ ᱚᱱᱠᱟ ᱟᱭᱢᱟ ᱞᱮᱠᱟ ᱦᱚᱲ ᱵᱟᱝ ᱠᱚ ᱠᱩᱥᱤ ᱟᱠᱛᱮ ᱟᱭᱢᱟ ᱞᱮᱠᱟ ᱩᱱᱠᱩ ᱪᱮᱛᱟᱱ ᱨᱮ ᱠᱚ ᱱᱟᱦᱟᱪᱟᱨ ᱛᱟᱦᱮᱱᱟ ᱟᱫᱚ ᱚᱱᱠᱟ ᱞᱮᱠᱟ ᱩᱱᱠᱩᱣᱟᱜ ᱢᱟᱹᱭᱮᱱᱰ ᱰᱟᱭᱵᱷᱟᱨᱴᱚᱜ ᱛᱟᱠᱚ ᱛᱟᱦᱮᱱᱟ ᱟᱨ ᱦᱚᱲ ᱠᱚᱦᱚᱸ ᱠᱚ ᱵᱷᱩᱜ ᱟᱠᱚᱣᱟ ᱥᱮ ᱢᱚᱛᱞᱚᱵ ᱥᱤᱢ ᱠᱚᱦᱚᱸ ᱠᱚ ᱡᱚᱢ ᱠᱚ ᱛᱟᱦᱮᱱᱟ᱾
ᱟᱫᱚ ᱩᱱᱤ ᱥᱮᱛᱟ ᱚᱱᱠᱟ ᱢᱤᱫᱴᱮᱱ ᱥᱤᱢ ᱥᱟᱶ ᱠᱷᱤᱞᱰᱩ ᱠᱟᱱ ᱛᱟᱦᱮᱱᱟᱭ ᱟᱫᱚ ᱠᱷᱤᱞᱰᱩ ᱠᱷᱤᱞᱰᱩ ᱛᱮ ᱦᱚᱲ ᱠᱚ ᱞᱟᱹᱭ ᱠᱮᱫᱼᱟ ᱠᱤ ᱵᱟᱝᱢᱟ ᱱᱩᱭ ᱫᱚ ᱥᱤᱢ ᱢᱮ ᱡᱚᱢᱮᱫ ᱠᱚᱣᱟ ᱛᱚ ᱚᱱᱠᱟ ᱞᱟᱹᱭ ᱠᱟᱛᱮᱜ ᱩᱱᱤ ᱥᱮᱛᱟ ᱠᱚ ᱜᱚᱡ ᱠᱮᱫᱮᱭᱟ ᱛᱚ ᱟᱹᱰᱤ ᱫᱩᱠ ᱵᱩᱡᱷᱟᱹᱣ ᱱᱟ ᱱᱤᱛᱚᱜ ᱵᱟᱝ ᱢᱮᱱᱟᱭ ᱛᱟᱞᱮᱭᱟ ᱥᱮᱛᱟᱜ ᱟᱨ ᱛᱷᱚᱲᱟ ᱥᱮᱛᱟ ᱠᱚ ᱛᱟᱦᱮᱱ ᱠᱷᱟᱱ ᱵᱷᱚᱨᱥᱟ ᱵᱩᱡᱟᱹᱜ ᱛᱟᱦᱮᱱᱟ ᱚᱲᱟᱜ ᱠᱚᱨᱮ ᱟᱨ ᱥᱮᱛᱟ ᱡᱩᱫᱤ ᱵᱟᱝ ᱛᱟᱦᱮᱱᱟ ᱛᱚ ᱮᱱᱠᱷᱟᱱ ᱪᱮᱫ ᱦᱚᱸ ᱵᱟᱝ ᱵᱩᱡᱷᱟᱹᱜ ᱛᱟᱦᱮᱱᱟ ᱠᱟᱨᱚᱱ ᱩᱱᱠᱩ ᱫᱚ ᱡᱟᱦᱟᱱᱟᱜ ᱜᱮᱠᱚ ᱧᱮᱞ ᱧᱟᱢᱟ ᱛᱚ ᱞᱮᱭᱟᱠᱚ ᱢᱟᱱᱮ ᱵᱷᱩᱜ ᱟᱠᱚ
ᱟᱨ ᱚᱱᱟ ᱤᱭᱟᱹᱛᱮ ᱮᱵᱷᱮᱱᱚᱜ ᱟᱵᱚᱱ
ᱢᱟᱹᱱᱢᱤ ᱠᱷᱚᱱ ᱫᱚ ᱢᱚᱱᱮᱧ ᱥᱮᱛᱟᱜ ᱜᱮ ᱟᱹᱰᱤ ᱥᱚᱨᱮᱥ ᱜᱮᱭᱟ ᱠᱚ ᱱᱩᱠᱩ ᱫᱚ᱾ ᱵᱟᱝᱠᱚ ᱮᱲᱮᱭᱱᱤᱡᱼᱟ ᱮᱲᱮ ᱡᱤᱱᱤᱥᱴᱟ ᱵᱟᱝᱠᱚ ᱵᱟᱰᱟᱭᱟ ᱦᱮᱸᱥᱮ ᱯᱚᱨᱮ ᱱᱟᱜ ᱱᱤᱛᱚᱜ ᱧᱮᱞᱚᱜᱚᱜ ᱠᱟᱱᱟ ᱡᱮᱞᱮᱠᱟ ᱥᱮᱛᱟᱜ ᱫᱚᱠᱚ ᱠᱚᱢ ᱤᱫᱤᱜ ᱠᱟᱱᱟ ᱠᱟᱱᱟ ᱠᱤᱪᱷᱩ ᱠᱤᱪᱷᱩ ᱡᱟᱭᱜᱟ ᱨᱮᱫᱚ ᱱᱚᱝᱠᱟ ᱦᱚᱸ ᱟᱸᱡᱚᱢᱚᱜ ᱠᱟᱱᱟ ᱡᱮ ᱥᱮᱛᱟ ᱨᱮᱭᱟᱜ ᱵᱤᱨᱭᱟᱱᱤ ᱠᱚ ᱵᱮᱱᱟᱣᱮᱫᱼᱟ ᱛᱚ ᱥᱮᱛᱟ ᱠᱚ ᱡᱟᱦᱟᱸ ᱨᱮ ᱜᱮ ᱠᱚ ᱧᱟᱢᱮᱫ ᱠᱚᱣᱟ ᱮ ᱠᱩᱵᱲᱩᱭᱮᱫ ᱠᱚᱣᱟ ᱠᱚ ᱟᱨ ᱢᱤᱫ ᱚᱠᱛᱚ ᱫᱚ ᱠᱩᱸᱢᱲᱩ ᱠᱚ ᱡᱟᱹᱥᱛᱤ ᱞᱮᱱᱟ ᱱᱚᱣᱟ ᱠᱷᱟᱹᱛᱤᱨ ᱛᱤ ᱨᱮᱦᱚᱸ ᱡᱟᱛᱮ ᱥᱮᱛᱟᱜ ᱟᱞᱚ ᱠᱚ ᱵᱷᱳᱜ ᱚᱱᱟᱛᱮ ᱥᱮᱛᱟᱜ ᱜᱮ ᱞᱟᱦᱟ ᱛᱮᱠᱚ ᱤᱭᱟᱹ ᱛᱟᱦᱮᱸᱜ ᱜᱚᱡ ᱮᱫ ᱠᱚ ᱛᱟᱦᱮᱸᱜ ᱱᱚᱝᱠᱟ ᱧᱮᱞᱚᱜ ᱠᱟᱱ ᱛᱟᱦᱮᱸᱫ ᱡᱟᱦᱟᱸ ᱠᱷᱟᱹᱛᱤᱨ ᱛᱮ ᱥᱮᱛᱟ ᱠᱚ ᱦᱮ ᱞᱟᱹᱭ ᱢᱮ
ᱚᱱᱠᱟ ᱞᱮᱠᱟ ᱢᱟ ᱡᱟᱦᱱᱟᱜ ᱤᱧ ᱵᱟᱹᱧ ᱟᱸᱡᱚᱢ ᱟᱠᱟᱫᱟ ᱱᱤᱛ ᱦᱟᱹᱵᱤᱡ ᱠᱤ ᱥᱮᱛᱟ ᱨᱮᱱᱟᱜ ᱵᱤᱨᱤᱭᱟᱱᱤ ᱠᱚ ᱥᱮ ᱟᱨ ᱡᱟᱦᱟᱸᱢ ᱞᱟᱹᱭ ᱠᱮᱜᱼᱟ
ᱡᱟᱦᱟᱸ ᱫᱤᱥᱚᱢ ᱨᱮ ᱚᱱᱠᱟ ᱦᱳᱭᱳᱜ ᱠᱟᱱᱟ ᱥᱮ ᱪᱮᱫ
ᱦᱮᱸ ᱟᱞᱮ ᱥᱮᱫ ᱜᱮ ᱚᱱᱟ ᱠᱤᱪᱷᱩ ᱫᱤᱱ ᱚᱠᱛᱚ ᱜᱮ ᱫᱚᱢᱮ ᱠᱩᱢᱵᱽᱲᱩ ᱠᱚ ᱦᱤᱡᱩᱜ ᱠᱟᱱ ᱛᱟᱦᱮᱸᱫ ᱱᱚᱣᱟ ᱛᱟᱭᱚᱢ ᱨᱮ ᱟᱨᱚ ᱠᱤᱪᱷᱩ ᱠᱤᱪᱷᱩ ᱫᱚᱠᱚ ᱞᱟᱹᱭᱮᱫ ᱛᱟᱦᱮᱸᱡ ᱡᱚᱛᱚ ᱱᱚᱣᱟ ᱫᱚ ᱛᱟᱭᱚᱢ ᱨᱮ ᱯᱚᱞᱤᱴᱤᱠᱥ ᱨᱮᱭᱟᱜ ᱫᱚ ᱜᱟᱞᱢᱟᱨᱟᱣ ᱵᱟᱭ ᱜᱟᱱᱚᱜᱼᱟ ᱱᱚᱝᱠᱟᱱᱟᱜ ᱢᱤᱫᱴᱮᱱ ᱤᱭᱟᱹ ᱛᱟᱦᱮᱸ ᱠᱟᱱᱟ
ᱚ ᱟᱪᱪᱷᱟ
ᱠᱩᱢᱵᱽᱲᱳ ᱟᱹᱰᱤ ᱡᱟᱹᱥᱛᱤ ᱦᱩᱭᱩᱜ ᱠᱟᱱ ᱛᱟᱦᱮᱸᱱ ᱡᱟᱦᱟᱸ ᱠᱷᱟᱹᱛᱤᱨ ᱛᱮ ᱟᱞᱮ ᱜᱮ ᱟᱛᱳ ᱨᱮ ᱧᱤᱫᱟᱹ ᱵᱮᱲᱟ ᱛᱟᱦᱮᱱ ᱦᱩᱭᱩᱜ ᱠᱟᱱ ᱛᱟᱞᱮ ᱛᱟᱦᱮᱸᱫ᱾ᱡᱟᱛᱮ ᱠᱩᱢᱵᱽᱲᱩ ᱠᱚ ᱦᱮᱡ ᱞᱮᱱᱠᱷᱟᱱ ᱟᱨ ᱟᱹᱰᱤ ᱟᱹᱰᱤ ᱡᱟᱭᱜᱟ ᱨᱮᱜᱮ ᱱᱚᱝᱠᱟ ᱠᱚᱢᱩᱲᱩ ᱠᱚ ᱥᱟᱵ ᱟᱠᱟᱫ ᱠᱚᱣᱟ᱾ ᱦᱮᱸ ᱛᱚ᱾ ᱟᱫᱚ ᱟᱞᱮ ᱟᱛᱳ ᱨᱮᱫᱚ ᱥᱮᱛᱟ ᱠᱚ ᱛᱟᱦᱮᱸ ᱠᱟᱱ ᱛᱮ ᱢᱤᱫᱴᱮᱱ ᱤᱭᱟᱹ ᱛᱟᱦᱮᱸ ᱠᱟᱱᱟ ᱠᱤᱱᱛᱩ ᱢᱤᱫ ᱵᱟᱨ ᱫᱤᱱ ᱯᱚᱨ ᱜᱮ ᱧᱮᱞᱚᱜ ᱠᱟᱱᱟ ᱚᱱᱟ ᱠᱚ ᱠᱷᱚᱵᱚᱨ ᱟᱸᱡᱚᱢ ᱠᱟᱛᱮ ᱟᱞᱮ ᱟᱹᱛᱩ ᱨᱮᱦᱚᱸ ᱢᱤᱫᱴᱮᱱ ᱵᱟᱨᱭᱟ ᱥᱮᱛᱟ ᱫᱚᱠᱚ ᱮᱸᱜ ᱵᱟᱹᱱᱩᱜ ᱠᱚᱣᱟ ᱧᱮᱞᱮᱫ ᱠᱚᱣᱟᱞᱮ ᱦᱮᱸ ᱥᱮ
ᱟᱭᱢᱟ ᱞᱮᱠᱟᱱ ᱡᱟᱭᱜᱟᱨᱮ ᱥᱮᱛᱟᱜ ᱦᱚᱲ ᱠᱷᱚᱱ ᱡᱟᱹᱥᱛᱤ ᱢᱟᱱᱮ ᱵᱚᱨᱥᱟ ᱠᱚ ᱟᱹᱭᱠᱟᱹᱜ ᱛᱟᱦᱮᱱᱟ᱾ ᱪᱮᱫᱟᱜ ᱥᱮ ᱟᱭᱢᱟ ᱞᱮᱠᱟᱱ ᱡᱟᱭᱜᱟ ᱨᱤᱧ ᱧᱮᱞ ᱟᱠᱟᱫ ᱠᱚᱣᱟ ᱡᱟᱦᱟᱸ ᱚᱲᱟᱜ ᱨᱮ ᱜᱤᱫᱟᱹᱨ ᱠᱚ ᱵᱟᱹᱱᱩᱜ ᱠᱚᱛᱟ ᱠᱚᱣᱟ ᱠᱟᱨᱚᱱᱤᱧ ᱞᱮᱭᱟ ᱠᱤ ᱵᱟᱨ ᱦᱟᱲᱟᱢ ᱵᱩᱲᱤ ᱠᱤᱱ ᱛᱟᱦᱮᱱᱚᱜᱼᱟ ᱟᱨ ᱡᱩᱫᱤ ᱚᱸᱰᱮ ᱥᱮᱛᱟᱭ ᱛᱟᱦᱮᱱᱟ ᱮᱱᱠᱷᱟᱱ ᱟᱭᱢᱟ ᱡᱤᱱᱤᱥ ᱮ ᱜᱚᱲᱚ ᱫᱟᱲᱮᱭᱟᱜᱼᱟ᱾ ᱪᱮᱫᱟᱜ ᱥᱮ ᱤᱧᱟᱹᱜ ᱢᱮᱫ ᱛᱤᱧ ᱧᱮᱞ ᱟᱠᱟᱜᱼᱟ ᱠᱤ ᱠᱟᱹᱴᱤᱡ ᱠᱟᱹᱴᱤᱡ ᱡᱤᱱᱤᱥ ᱩᱱᱤ ᱠᱟᱹᱢᱤᱭ ᱛᱟᱦᱮᱱᱟ, ᱢᱚᱛᱞᱚᱵ ᱢᱤᱫᱴᱮᱱ ᱢᱟᱹᱱᱢᱤ ᱞᱮᱠᱟ᱾ ᱡᱩᱫᱤ ᱟᱢ ᱴᱷᱮᱡ ᱩᱱᱤ ᱢᱚᱸᱡᱽ ᱵᱮᱵᱚᱦᱟᱨᱟᱭᱟᱢ ᱮᱱᱠᱷᱟᱱ ᱩᱱᱤ ᱢᱚᱸᱡᱽ ᱜᱮᱭ ᱠᱟᱹᱢᱤ ᱛᱟᱦᱮᱱᱟ ᱦᱳᱭ ᱥᱮ ᱟᱫᱚ ᱟᱹᱰᱤ ᱜᱟᱱ ᱦᱚᱲ ᱠᱚ ᱞᱟᱹᱭ ᱛᱟᱦᱮᱱᱟ ᱵᱟᱝ ᱥᱮᱛᱟ ᱫᱚ ᱵᱟᱝ ᱠᱚ ᱵᱷᱟᱹᱜᱤᱭᱟ ᱥᱮ ᱟᱭᱢᱟ ᱞᱮᱠᱟᱱᱟᱜ ᱩᱱᱠᱩ ᱡᱟᱦᱟᱸᱭ ᱵᱟᱝ ᱠᱚ ᱠᱩᱥᱤᱭᱟᱠᱚᱣᱟ ᱛᱚ ᱫᱟᱞ ᱠᱚ ᱛᱟᱦᱮᱱᱟ᱾ ᱠᱚ ᱥᱮ ᱞᱟᱜᱟ ᱠᱚ ᱛᱟᱦᱮᱱᱟᱠᱚ ᱠᱟᱹᱴᱤᱡ ᱟᱭᱢᱟ ᱞᱮᱠᱟᱱ ᱥᱮᱛᱟᱜ ᱢᱮᱱᱟᱜ ᱠᱚᱣᱟ ᱥᱟᱱᱟᱢ ᱥᱮᱛᱟ ᱫᱚ ᱱᱟᱦᱟᱜ ᱚᱲᱟᱜ ᱠᱚᱨᱮ ᱵᱟᱝ ᱠᱚ ᱟᱹᱥᱩᱞᱮᱫ ᱠᱚᱣᱟ ᱦᱮᱸᱥᱮ ᱛᱚ ᱟᱭᱢᱟ ᱞᱮᱠᱟᱱ ᱥᱮᱛᱟ ᱠᱚ ᱫᱟᱲᱟ ᱵᱟᱲᱟᱭ ᱛᱟᱦᱮᱱᱟ ᱟᱨ ᱫᱟᱲᱟ ᱵᱟᱲᱟᱭ ᱛᱟᱦᱮ ᱱᱟᱠᱚ ᱟᱨ ᱡᱚᱢ ᱠᱚᱦᱚᱸ ᱵᱟᱝ ᱠᱚ ᱮᱢᱟ ᱠᱚ ᱛᱟᱦᱮᱱᱟ᱾ ᱢᱮᱱᱠᱷᱟᱱ ᱢᱤᱫᱴᱮᱱ ᱥᱮᱛᱟ ᱡᱩᱫᱤ ᱛᱷᱚᱲᱟ ᱜᱟᱱ ᱡᱚᱢᱮᱢ ᱮᱢᱟᱣ ᱟᱭᱟ ᱮᱱᱠᱷᱟᱱ ᱪᱮᱫ ᱜᱮ ᱦᱩᱭᱩᱜ-ᱟ ᱦᱳᱭ ᱥᱮ᱾
ᱦᱩᱸ᱾ ᱥᱮᱛᱟ ᱫᱚ ᱱᱟᱜ ᱱᱚᱝᱠᱟ ᱠᱟᱱᱟ ᱦᱳ ᱦᱩᱰᱤᱧ ᱠᱷᱚᱱ ᱤᱧ ᱫᱚ ᱥᱮᱛᱟᱧ ᱟᱹᱥᱩᱞ ᱟᱠᱟᱫ ᱠᱚᱣᱟ᱾ ᱟᱨ ᱥᱮᱛᱟ ᱤᱫᱤ ᱠᱟᱛᱮᱜ ᱡᱟᱦᱟ ᱛᱤᱱᱟᱹᱜ ᱤᱧ ᱵᱩᱡᱷᱟᱹᱣ ᱛᱤᱭᱟᱹᱜ ᱠᱟᱫᱟ ᱟᱨ ᱥᱮᱛᱟ ᱫᱚ ᱪᱮᱫᱠᱟᱢ ᱵᱮᱵᱚᱦᱟᱨ ᱟᱨ ᱪᱮᱫᱠᱟᱢ ᱥᱮᱲᱟ ᱟᱭᱟ ᱚᱱᱠᱟ ᱜᱮ ᱠᱟᱹᱢᱤᱭᱟ ᱚᱱᱟ ᱠᱷᱚᱱ ᱮᱴᱟᱜ ᱠᱤᱪᱷᱩ ᱵᱟᱹᱲᱤᱡ ᱡᱟᱦᱟᱱᱟᱜ ᱵᱟᱭ ᱠᱟᱹᱢᱤᱭᱟ᱾ ᱡᱟᱦᱟ ᱞᱮᱠᱟ ᱜᱮᱢ ᱥᱮᱲᱟᱭᱟ ᱟᱨ ᱚᱱᱟᱜᱮ ᱥᱮᱲᱟᱭᱟ ᱦᱮᱸ ᱥᱮ
ᱦᱳᱭ ᱟᱨ ᱟᱹᱰᱤ ᱜᱟᱱ ᱠᱚ ᱫᱟᱭᱟᱜ ᱛᱟᱦᱮᱱᱟ ᱪᱮᱫᱟᱜ ᱥᱮ ᱞᱟᱹᱴᱩ ᱞᱟᱹᱴᱩ ᱥᱮᱛᱟ ᱡᱟᱦᱟᱸᱭ ᱟᱨ ᱠᱟᱹᱴᱤᱡ ᱥᱮᱛᱟᱜ ᱟᱛᱳ ᱨᱮᱱ ᱦᱚᱸ ᱢᱤᱫᱵᱟᱨ ᱥᱮᱛᱟ ᱢᱮᱱᱟᱜ ᱠᱚᱣᱟ ᱠᱤ ᱢᱟᱹᱱᱢᱤ ᱠᱷᱚᱡ ᱡᱟᱹᱥᱛᱤ ᱟᱹᱭᱠᱟᱹᱜ ᱛᱟᱦᱮᱱᱟ ᱩᱱᱠᱩ ᱠᱚ ᱵᱩᱡᱷᱟᱹᱣ ᱛᱟᱦᱮᱱᱟ ᱦᱳᱭ ᱥᱮ ᱡᱟᱦᱟᱱᱟᱜ ᱮᱢ ᱢᱮᱛᱟᱣᱟ ᱟᱞᱮ ᱡᱟᱦᱟᱭ ᱞᱮ ᱟᱹᱥᱩᱞ ᱞᱮᱫᱮ ᱛᱟᱦᱮᱱᱚᱜ ᱩᱱᱤ ᱥᱮᱛᱟ ᱫᱚ ᱡᱟᱦᱟ ᱮᱢ ᱢᱮᱛᱟᱣᱟᱭ ᱛᱟᱦᱮᱱᱟ ᱥᱮ ᱛᱚ᱾ ᱚᱱᱟ ᱦᱚᱸ ᱩᱱᱤ ᱵᱩᱡᱷᱟᱹᱣ ᱛᱟᱦᱮᱱᱟ ᱟᱢᱟᱜ᱾ ᱢᱤᱫᱴᱮᱱ ᱦᱚᱲ ᱞᱮᱠᱟᱭ ᱨᱚᱲ ᱢᱚᱛᱞᱚᱵ ᱡᱟᱦᱟᱱᱟᱜ ᱜᱮᱢ ᱨᱚᱲ ᱟᱭᱟ᱾ ᱛᱚ ᱦᱚᱲ ᱞᱮᱠᱟ ᱩᱱᱤ ᱵᱩᱡᱷᱟᱹᱣ ᱛᱟᱦᱮᱱᱟ᱾
ᱦᱮᱸ
ᱛᱟᱨᱯᱚᱨᱮ ᱦᱮᱸ ᱟᱨ ᱥᱮᱛᱟᱜ ᱫᱚ ᱱᱚᱝᱠᱟᱱ ᱤᱭᱟᱹ ᱠᱟᱱᱟ ᱠᱚ ᱢᱟᱹᱱᱢᱤ ᱥᱟᱞᱟᱜ ᱜᱮᱠᱚ ᱛᱟᱦᱮᱱᱟ ᱱᱩᱠᱩ ᱥᱮᱛᱟ ᱫᱚ
ᱠᱟ ᱡᱟᱨᱮ
ᱨᱚᱲ ᱟᱸᱡᱚᱢᱚᱜ ᱠᱟᱱᱟ ᱤᱧᱟᱜ
ᱦᱳᱭ ᱠᱟ ᱠᱟᱴᱟᱣ ᱢᱮᱥᱮ ᱤᱭᱟᱹ ᱪᱮᱫ ᱠᱚ ᱢᱮᱱᱟ ᱱᱚᱭᱮᱥ ᱦᱤᱡᱩᱜ-ᱟ ᱱᱚᱛᱮ ᱠᱷᱚᱱ ᱵᱟᱝ ᱜᱟᱱᱚᱜ ᱠᱟᱱᱟ